ᱡᱚᱦᱟᱨ ᱡᱚᱦᱟᱨ,
ᱦᱩᱭ ᱜᱚ‌ᱢᱠᱮ ᱡᱚᱦᱟᱨ ᱜᱚᱢᱠᱮ ᱪᱮᱫ ᱪᱮᱫ ᱠᱚᱵᱤᱱ ᱪᱤᱠᱟᱹ ᱵᱟᱲᱟᱭᱮᱫᱼᱟ?
ᱦᱚᱸ ᱫᱩᱲᱩᱵ ᱵᱟᱲᱟ ᱦᱩᱭ ᱠᱟᱱᱟ ᱠᱟᱹᱴᱤᱡ᱾
ᱟᱪᱪᱷᱟ ᱟᱪᱪᱷᱟ ᱡᱚᱢ ᱡᱚᱢ ᱵᱟᱲᱟ ᱦᱩᱭᱱᱟ?
ᱦᱚᱭ ᱡᱚᱢ ᱵᱟᱲᱟ ᱠᱚᱫᱚ ᱮᱱᱟᱱ ᱥᱮᱛᱟᱜ ᱧᱚᱜ ᱨᱮᱜᱮ ᱡᱚᱢ ᱵᱟᱲᱟ ᱦᱩᱭ ᱠᱟᱱᱟ ᱦᱳᱭ ᱫᱚ ᱱᱤᱛᱚᱜ ᱛᱤᱠᱤᱱ ᱵᱮᱲᱟ ᱠᱚ ᱱᱟᱦᱟᱜ ᱡᱚᱢᱫᱚ ᱟᱨᱦᱚᱸ ᱱᱟᱜ ᱚᱴᱟᱣ ᱠᱟᱱᱟ ᱟᱵᱮᱱ ᱜᱤ ᱪᱮᱫ ᱞᱮᱠᱟ ᱡᱚᱢ ᱵᱟᱲᱟ ᱠᱮᱜᱼᱟ ᱵᱮᱱ ᱥᱮ ᱵᱟᱝ?
ᱦᱮᱸ ᱚᱱᱠᱟ ᱱᱟᱥᱛᱟ ᱵᱟᱲᱟ ᱦᱩᱭ ᱠᱟᱱᱟ ᱛᱚ ᱱᱤᱛᱚᱜ ᱢᱟ ᱫᱟᱠᱟ ᱠᱚ ᱪᱚᱸᱫᱟ ᱟᱹᱣᱨᱤ ᱤᱥᱤᱱᱚᱜ ᱜᱮᱭᱟ ᱚᱱᱟ ᱠᱷᱟᱹᱛᱤᱨ ᱟᱹᱣᱨᱤ ᱡᱚᱢ ᱦᱩᱭᱩᱜᱼᱟ ᱫᱟᱠᱟ ᱠᱚᱫᱚ ᱾ ᱮᱢᱱᱤ ᱠᱷᱟᱹᱡᱟᱹᱲᱤ ᱠᱚ ᱡᱚᱢ ᱵᱟᱲᱟ ᱦᱩᱭ ᱠᱟᱱᱟ᱾
ᱦᱳᱭ ᱾
ᱜᱚᱢᱠᱮ ᱛᱟᱦᱚᱞᱮ ᱚᱱᱛᱮ ᱫᱟᱜ ᱮᱟᱭ ᱪᱮᱫᱠᱟ ᱫᱟᱜ
ᱫᱟᱜ ᱠᱚᱫᱚ ᱱᱟᱦᱟᱸᱜ ᱠᱟᱹᱴᱤᱡᱼᱮ ᱫᱟᱹᱨᱩᱱ ᱠᱟᱜᱼᱟ ᱱᱤᱛ ᱫᱚ᱾
ᱟᱪᱪᱷᱟ ᱟᱪᱪᱷᱟ ᱾ ᱦᱮᱸ ᱱᱚᱛᱮ ᱫᱚ ᱮᱱᱟᱝ ᱠᱷᱚᱱ ᱜᱮ ᱫᱟᱜ ᱮᱫᱟᱭ ᱢᱟᱱᱮ ᱵᱷᱳᱨ ᱵᱷᱳᱨ ᱵᱮᱞᱟ ᱠᱷᱚᱱᱟᱜ ᱫᱟᱜ ᱮᱟᱭ ᱾ ᱢᱚᱴᱟᱢᱩᱴᱤ ᱵᱷᱟᱜᱤ ᱜᱮ ᱫᱟᱜ ᱠᱮᱜ-ᱟᱭ ᱾
ᱦᱳᱭ ᱪᱟᱥᱵᱟᱥ ᱠᱚᱫᱚ ᱦᱩᱭᱩᱜ ᱠᱟᱱ ᱜᱮᱭᱟ ᱟᱯᱮ ᱥᱮᱫ?
ᱦᱮᱸ ᱦᱮᱸ ᱦᱩᱭᱩᱜ ᱠᱟᱱᱟ ᱨᱚᱦᱚᱭ ᱨᱚᱦᱚᱭ ᱠᱚ ᱦᱩᱭᱩᱜ ᱠᱟᱱᱟ ᱨᱚᱦᱚᱭ ᱵᱟᱲᱟᱭ
ᱰᱩᱵᱟᱹᱭ ᱜᱮᱭᱟ ᱥᱮ ᱵᱟᱝ ᱚᱱᱛᱮ?
ᱦᱩᱸ
ᱫᱟᱜ ᱞᱮᱠᱷᱟᱡ ᱰᱩᱵᱟᱹ ᱜᱮᱭᱟ ᱥᱮ ᱵᱟᱝ ᱵᱚᱞᱮ ᱵᱟᱹᱫᱽ ᱠᱚᱨᱮ ᱫᱟᱜ ᱯᱚᱨᱮᱡ
ᱦᱮᱸ ᱵᱟᱹᱫᱽ ᱠᱚᱨᱮ ᱫᱚᱢᱮ ᱫᱟᱜ ᱯᱮᱨᱮᱡ ᱟᱠᱟᱱᱟ ᱱᱤᱛᱚᱜ ᱫᱟᱜ ᱮᱫᱟᱭ ᱛᱚ ᱫᱚᱢᱮ,
ᱦᱟᱹᱠᱩ ᱠᱚ ᱨᱟᱠᱟᱵᱚᱜ ᱜᱮᱭᱟ?
ᱦᱩᱸᱢ ᱦᱟᱹᱠᱩ ᱠᱚ ᱨᱟᱠᱟᱵᱚᱜ ᱜᱮᱭᱟ ᱥᱟᱵ ᱠᱚᱦᱚᱸ ᱪᱟᱞᱟᱣ ᱵᱟᱲᱟ ᱦᱩᱭᱩᱜ ᱜᱮᱭᱟ ᱾ ᱠᱟᱴᱠᱚᱢ ᱠᱚ ᱦᱟᱹᱠᱩ ᱠᱚ ᱦᱮᱸ, ᱛᱟᱦᱞᱮ ᱟᱯᱮ ᱥᱮᱱ ᱫᱚ ᱨᱚᱦᱚᱭ ᱠᱚ ᱪᱮᱫ ᱞᱮᱠᱟ?
ᱨᱚᱦᱚᱭ ᱠᱚᱫᱚ ᱱᱟᱦᱟᱸᱜ ᱮᱦᱚᱵ ᱵᱟᱲᱟ ᱦᱩᱭ ᱟᱠᱟᱱ ᱜᱮᱭᱟ ᱦᱳᱭ ᱫᱚ,
ᱟᱪᱪᱷᱟ ᱟᱪᱪᱷᱟ ᱦᱮᱸ
ᱟᱨᱚ ᱚᱱᱛᱮ ᱟᱯᱮ ᱚᱱᱟ ᱦᱟᱹᱠᱩ ᱠᱚ ᱨᱟᱠᱟᱵ ᱞᱮᱱᱠᱷᱟᱡ ᱫᱚ ᱥᱟᱭᱨᱟ ᱠᱚ ᱡᱷᱟᱹᱞᱤ ᱠᱚ ᱥᱮ ᱱᱚᱣᱟ ᱤᱭᱟᱹ ᱠᱚᱯᱮ ᱚᱰᱟᱣ ᱜᱮᱭᱟ ᱥᱮ ᱵᱟᱝᱟ-ᱟ?
ᱟᱞᱮ ᱚᱱᱟ ᱡᱷᱟᱹᱞᱤ ᱠᱚᱜᱮ ᱚᱰᱟᱣ ᱵᱟᱲᱟ ᱦᱩᱭᱩᱜ ᱜᱮᱭᱟ ᱚᱱᱟ ᱨᱮᱜᱮ ᱯᱩᱴᱤ ᱠᱚ
ᱦᱮᱸ
ᱦᱮᱸ
ᱟᱨ ᱩᱱᱠᱩ ᱦᱟᱹᱠᱩ ᱵᱟᱡᱟᱨ ᱯᱮ ᱟᱹᱠᱷᱨᱤᱧ ᱠᱚ ᱜᱮᱭᱟ ᱥᱮ ᱚᱲᱟᱜ ᱨᱮ ᱡᱚᱢ ᱵᱟᱲᱟ?
ᱚᱱᱟ ᱫᱚ ᱚᱲᱟᱜ ᱨᱮᱜᱮ ᱟᱹᱠᱷᱨᱤᱧ ᱠᱚᱫᱚ ᱵᱟᱝ-ᱟ ᱚᱱᱠᱟ ᱫᱚ ᱚᱱᱠᱟ ᱫᱚ ᱵᱟ ᱵᱟᱠᱚ ᱧᱟᱢᱚᱜᱼᱟ ᱡᱮ ᱟᱹᱠᱷᱨᱤᱧ ᱦᱩᱭᱩᱜᱼᱟ᱾
ᱦᱮᱸ ᱦᱮᱸ ᱦᱮᱸ᱾
ᱦᱩᱸ ᱛᱚ ᱡᱚᱢ ᱵᱟᱲᱟ ᱞᱟᱹᱜᱤᱫ ᱤᱱᱠᱟᱹ ᱠᱚᱢ ᱠᱚ ᱯᱟᱲᱟᱜᱼᱟ ᱟᱨᱠᱤ᱾
ᱴᱷᱤᱠ᱾
ᱵᱮᱥᱤ ᱦᱚᱸ ᱵᱟᱝ᱾ ᱦᱩᱸ ᱦᱩᱸ᱾
ᱟᱨ ᱪᱮᱫ ᱞᱮᱠᱟ ᱦᱟᱹᱠᱩ ᱠᱚ ᱚᱱᱛᱮ ᱫᱟᱢ ᱠᱚ ᱪᱮᱫ ᱞᱮᱠᱟ?
ᱫᱟᱢ ᱫᱚ ᱟᱞᱮ ᱥᱮᱱ ᱫᱚ, ᱩᱱᱠᱩ ᱵᱤᱥᱤ ᱫᱚ ᱵᱟᱝ ᱢᱤᱫ ᱥᱚ ᱠᱩᱲᱤ ᱴᱟᱠᱟ᱾
ᱠᱮᱞᱳ᱾
ᱦᱮᱸ ᱦᱮᱸ
ᱴᱷᱤᱠ᱾
ᱦᱩᱸ ᱦᱩᱸ ᱦᱮᱸ ᱚᱱᱛᱮ ᱫᱚ ᱦᱟᱹᱠᱩ ᱠᱚ ᱪᱮᱠᱟ ᱟᱯᱮ ᱥᱮᱫ?
ᱦᱟᱹᱠᱩ ᱠᱚ ᱫᱚᱢᱮ ᱠᱚ ᱫᱟᱢ ᱜᱮᱭᱟ ᱱᱚᱛᱮ ᱫᱚ᱾
ᱟᱪᱪᱷᱟ᱾
ᱫᱟᱢ ᱜᱮᱭᱟ ᱠᱚ ᱛᱤᱱ ᱪᱟᱨᱥᱚ ᱴᱟᱠᱟ ᱠᱤᱞᱳ᱾
ᱦᱩᱸ ᱦᱩᱸ ᱦᱮᱸ ᱩᱱᱠᱩ ᱤᱭᱟᱹ ᱠᱩᱡ ᱫᱚ ᱵᱟᱝ ᱠᱟᱹᱴᱤᱡᱼᱼ ᱤᱱᱠᱟ ᱤᱭᱟᱹ ᱩᱸ ᱦᱮᱸ ᱦᱮᱸ ᱵᱤᱥᱤ ᱫᱚ ᱵᱟᱝᱟ ᱵᱟᱠᱚ ᱤᱭᱟᱹ ᱠᱚᱣᱟ ᱥᱮᱼᱼ
ᱡᱤᱭᱟᱹᱞ ᱠᱚ ᱢᱟᱹᱜᱽᱨᱤ ᱠᱚ ᱩᱱᱠᱩ ᱠᱚᱫᱚ ᱠᱚ ᱫᱟᱢ ᱜᱮᱭᱟ᱾
ᱦᱩᱸ ᱦᱩᱸ ᱟᱯᱮ ᱥᱮᱫ ᱫᱚ ᱛᱟᱦᱞᱮ ᱪᱤᱞᱤ ᱦᱟᱹᱠᱩ ᱠᱚ ᱧᱟᱢᱚᱜ ᱜᱮᱭᱟ?
ᱧᱟᱢ ᱫᱚ ᱱᱩᱠᱩ ᱡᱤᱭᱟᱹᱞ ᱢᱟᱹᱜᱽᱨᱤ, ᱯᱩᱴᱷᱤ ᱠᱚ ᱪᱚᱲᱜᱚᱡ, ᱜᱟᱹᱲᱟᱹᱭ
ᱟᱪᱪᱷᱟ ᱟᱪᱪᱷᱟ ᱦᱮᱸ ᱦᱮᱸ ᱟᱞᱮ ᱥᱮᱫᱼᱼ ᱟᱫᱚ ᱱᱤᱛᱚᱜ ᱫᱚ ᱢᱟᱱᱮ ᱫᱟᱜ ᱫᱟᱜᱼᱼ ᱠᱮᱜᱟᱭ, ᱛᱚ ᱟᱫᱚ ᱱᱤᱛᱚᱜ ᱫᱚ ᱠᱩᱪᱞᱟᱹ ᱠᱚ ᱵᱤᱥᱤ ᱜᱮ ᱠᱚ ᱥᱟᱵ ᱠᱚᱣᱟ ᱠᱩᱪᱞᱟᱹ, ᱠᱟᱴᱠᱚᱢ, ᱦᱚᱨᱚ᱾ ᱩᱱᱠᱩ ᱠᱚ ᱵᱤᱥᱤ ᱠᱚ ᱥᱟᱵ ᱠᱚᱣᱟ, ᱦᱟᱹᱠᱩ ᱠᱚᱫᱚ ᱟ ᱫᱟᱜ ᱯᱮᱨᱮᱡ ᱢᱟᱱᱮ ᱵᱤᱥᱼᱼ ᱵᱤᱥᱤ ᱧᱚᱜ ᱯᱮᱨᱮᱡ ᱞᱮᱱᱟ ᱦᱟᱹᱠᱩ ᱠᱚᱫᱚ ᱟᱨ ᱪᱤᱫ ᱩᱱᱠᱩ ᱵᱟᱠᱷᱟᱡ ᱠᱟᱴᱠᱚᱢ ᱠᱚ ᱠᱩᱪᱞᱟᱹ᱾ ᱠᱚ ᱩᱱᱠᱩ ᱠᱚᱜᱮ ᱵᱤᱥᱤᱼᱼ
ᱟᱪᱪᱷᱟ ᱚᱱᱛᱮ ᱟᱯᱮ ᱦᱟᱹᱠᱩ ᱫᱚ ᱩᱱᱠᱩ ᱵᱟᱹᱲᱥᱤ ᱠᱚᱛᱮ ᱠᱚ ᱜᱚᱡ ᱠᱚ ᱜᱮᱭᱟ ᱥᱮ ᱵᱟᱝᱼᱟ?
ᱦᱩᱸ ᱵᱟᱹᱲᱥᱤ ᱟᱫᱚ ᱱᱤᱛᱚᱜ ᱫᱚ ᱵᱟᱝ᱾
ᱦᱮᱸ᱾
ᱦᱮᱸ ᱡᱚᱠᱷᱚᱱ ᱱᱟᱜ ᱦᱩᱲᱩ ᱠᱚ ᱦᱟᱨᱟᱜᱼᱟ, ᱜᱟᱹᱪᱷᱤᱜ-ᱟ ᱛᱚᱠᱷᱚᱱ᱾ ᱱᱤᱛᱚᱜ ᱫᱚ ᱢᱟᱱᱮᱼᱼ ᱮ ᱡᱷᱟ ᱮ ᱡᱟᱞ ᱠᱚᱛᱮ ᱥᱟᱵ ᱵᱟᱲᱟ ᱦᱩᱭᱩᱜ ᱜᱮᱭᱟ᱾
ᱦᱮᱸ᱾
ᱯᱟᱹᱥᱤ ᱠᱚᱛᱮ ᱦᱮᱸ ᱯᱟᱹᱥᱤ ᱵᱟᱲᱟ ᱦᱮᱡ ᱵᱮᱱ᱾ ᱦᱮᱸ᱾
ᱴᱷᱤᱠ᱾ ᱟᱨ ᱪᱮᱫ, ᱪᱮᱫ ᱞᱤᱧ ᱢᱮᱱᱮᱫ ᱠᱟᱱ ᱛᱟᱦᱮᱫᱼᱟ? ᱯᱟᱹᱞᱮ ᱟᱢ ᱵᱟᱹᱭᱦᱟᱹᱲ ᱨᱮ ᱚᱱᱮᱼᱼ ᱚᱱᱮ ᱡᱮ ᱢᱤᱫ ᱞᱮᱠᱟ ᱠᱷᱮᱛ ᱟᱲᱟᱜ ᱛᱟᱦᱮᱱ ᱠᱟᱱ ᱚᱱᱠᱟᱱᱟᱜ ᱟᱲᱟᱜᱚᱜ ᱜᱮᱭᱟ ᱥᱮ ᱵᱟᱝᱟ?
ᱪᱮᱫ ᱞᱮᱠᱟ ᱪᱮᱫ ᱞᱮᱠᱟ ?
ᱠᱷᱮᱛ ᱨᱮ ᱟᱲᱟᱜᱚᱜ-ᱟ ᱡᱮ, ᱠᱷᱮᱛ ᱚᱲᱟᱜ ᱞᱮ ᱢᱮᱛᱟᱜᱼᱟ ᱟᱞᱮ ᱫᱚ᱾ ᱚᱱᱟ ᱵᱟᱡᱟᱨ ᱠᱚ ᱨᱮ ᱦᱚᱸᱠᱚ ᱨᱟᱠᱟᱵ ᱜᱮᱭᱟ ᱦᱳᱭ᱾
ᱦᱮᱸ, ᱦᱮᱸ ᱦᱮᱸ ᱚᱱᱟ ᱠᱚ ᱦᱩᱭᱩᱜ ᱜᱮᱭᱟ᱾ ᱦᱩᱸ ᱛᱚ ᱩᱱᱟᱹᱜ ᱴᱟ ᱫᱚ ᱵᱟᱭ ᱦᱩᱭᱩᱜᱼᱟ ᱡᱮ, ᱮ ᱵᱟᱡᱟᱨ ᱥᱮᱱ ᱤᱫᱤᱭᱟ ᱟᱹᱠᱷᱨᱤᱧ ᱚᱱᱠᱟ ᱫᱚ ᱵᱟᱝ ᱚᱲᱟᱜ ᱠᱚᱨᱮ ᱜᱮ ᱡᱚᱢ ᱞᱮᱠᱟ᱾ ᱚᱱᱠᱟ ᱜᱮ ᱦᱩᱭᱩᱜ ᱜᱮᱭᱟ ᱡᱚᱢ᱾
ᱦᱮᱸ
ᱦᱩᱸ ᱦᱩᱸ᱾ ᱟᱫᱚ ᱡᱷᱚᱛᱚ ᱦᱚᱲ ᱠᱚ ᱪᱟᱞᱟᱜ ᱟᱛᱚ ᱚᱸᱰᱮᱜᱮ ᱡᱮ ᱥᱤᱫᱟᱠᱚ᱾
ᱦᱮᱸ᱾
ᱦᱩᱸ ᱟᱫᱚ ᱟᱠᱷᱨᱤᱧ ᱫᱚ ᱟᱞᱮ ᱫᱚ ᱵᱟᱝᱞᱮ ᱤᱫᱤ ᱜᱮᱭᱟ᱾
ᱵᱟᱝ ᱞᱮ ᱤᱫᱤ ᱜᱮᱭᱟ᱾ ᱴᱷᱤᱠ ᱴᱷᱤᱠ᱾
ᱦᱩᱸ ᱦᱩᱸ᱾
ᱟᱨ ᱪᱮᱫ ᱞᱮᱠᱟ ᱚᱲᱟᱜ ᱠᱚᱫᱚ ᱟᱯᱮ ᱫᱚ ᱪᱮᱫ ᱛᱮᱯᱮ ᱚᱲᱟᱜᱟ? ᱢᱟᱱᱮ ᱚᱱᱟ ᱵᱟᱰᱟᱭ ᱥᱟᱱᱟᱭᱮᱫᱤᱧ ᱠᱟᱱᱟ ᱚᱲᱟᱜ ᱫᱚ ᱡᱮᱞᱮᱠᱟ ᱟᱞᱮ ᱚᱱᱟ ᱥᱳᱲᱮ ᱠᱚᱫᱚ ᱱᱟᱦᱟᱸᱜ ᱱᱮᱛᱟᱨ ᱢᱟ ᱵᱟᱝ ᱧᱟᱢᱚᱜᱚᱜ ᱛᱮ ᱴᱤᱱ ᱠᱚᱛᱮ ᱜᱮᱞᱮ ᱚᱲᱟᱜ ᱵᱟᱲᱟᱭᱟ, ᱴᱟᱹᱞᱤ ᱠᱚᱦᱚᱸ ᱵᱟᱝ ᱧᱟᱢᱚᱜ ᱜᱮᱭᱟ, ᱟᱞᱮ ᱮᱜ ᱢᱟ ᱟᱨ ᱱᱚᱣᱟ ᱦᱟᱥᱟ ᱠᱷᱟᱯᱨᱟ ᱦᱚᱸ ᱵᱟᱭ ᱧᱟᱢᱚᱜ ᱜᱮᱭᱟ᱾
ᱦᱩᱸ ᱵᱟᱝ ᱟᱞᱮ ᱥᱮᱱ ᱫᱚ ᱟᱞ ᱟᱞᱮ ᱥᱮᱱ ᱫᱚ ᱦᱟᱥᱟ ᱛᱮ, ᱦᱟᱥᱟ ᱦᱟᱥᱟ ᱛᱮᱜᱮ ᱚᱲᱟᱜ ᱫᱚ ᱟᱫᱚ, ᱱᱤᱛᱚᱜ ᱫᱚ ᱢᱟᱱᱮ ᱦᱮᱸ ᱱᱤᱛᱚᱜ ᱫᱚ ᱞᱟᱦᱟ ᱛᱮᱫᱚ ᱠᱤᱱᱛᱩ ᱦᱟᱥᱟ ᱛᱮᱜᱮ ᱚᱲᱟᱜ ᱡᱟᱦᱟᱸᱭᱟᱜ ᱵᱷᱟᱹᱜᱤ ᱢᱮᱱᱟᱜᱼᱟ ᱩᱱᱠᱩ ᱫᱚ ᱦᱟᱥᱟ ᱛᱮᱜᱮ, ᱡᱟᱦᱟᱸᱭ ᱱᱤᱛᱚᱜ ᱢᱟ ᱥᱚᱨᱠᱟᱨ ᱠᱷᱚᱱ ᱮᱢᱚᱜ ᱠᱟᱱᱟᱭ ᱛᱚ ᱯᱟᱠᱟ ᱚᱲᱟᱜ ᱛᱚ ᱚᱱᱟᱜᱮ ᱠᱟᱹᱴᱤᱡ ᱯᱚᱭᱥᱟ ᱢᱚᱭᱥᱟ ᱡᱩᱴᱤᱡ ᱠᱟᱛᱮᱫ ᱚᱱᱟᱜᱮ ᱢᱟᱨᱟᱝ ᱧᱚᱜ ᱠᱚ ᱚᱲᱟᱜ ᱛᱟᱦᱮᱸ ᱱᱤᱛᱚᱜ ᱫᱚ᱾
ᱟᱪᱪᱷᱟ᱾
ᱦᱮᱸ ᱦᱮᱸ᱾
ᱦᱳᱭ ᱚᱱᱟ ᱠᱷᱟᱯᱚᱨᱟ ᱚᱲᱟᱜ ᱠᱚᱞᱮ ᱧᱮᱞ ᱜᱮᱭᱟᱞᱮ᱾
ᱦᱮᱸ ᱦᱮᱸ᱾ ᱛᱟᱦᱚᱞᱮ ᱚᱱᱛᱮ ᱫᱚ ᱢᱟᱱᱮ ᱦᱟᱥᱟ ᱢᱟᱱᱮ ᱦᱮᱸᱫᱮ ᱦᱟᱥᱟ ᱡᱟᱦᱟᱸ ᱠᱚ ᱞᱟᱹᱭᱟ, ᱦᱮᱸᱫᱮ ᱜᱮᱭᱟ ᱥᱮᱪᱮᱛ
ᱦᱮᱸ ᱫᱮ ᱥᱟᱜ ᱦᱮᱸ ᱱᱚᱣᱟ ᱫᱚ ᱫᱟᱜ ᱞᱮᱠᱷᱟᱡ ᱫᱚ ᱤᱭᱟᱹ ᱜᱚᱫᱚᱜ ᱜᱮᱭᱟ ᱵᱚᱞᱮ ᱦᱳᱭ᱾ ᱵᱟᱝ ᱚᱝᱠᱟ ᱤᱭᱟᱹ ᱠᱚᱫᱚ ᱵᱟᱭ ᱜᱟᱱᱚᱜᱼᱟ᱾
ᱩᱸ ᱟᱫᱚ ᱟᱞᱮ ᱥᱮᱱ ᱫᱚ ᱠᱟᱹᱴᱤᱡ ᱢᱟᱱᱮ ᱵᱤᱨ ᱫᱤᱥᱚᱢ ᱛᱚ, ᱦᱩᱸ ᱤᱱᱟᱹ ᱠᱷᱟᱛᱤᱨ ᱟᱞᱮ ᱥᱮᱫ ᱩᱸ ᱟᱨᱟᱜ ᱦᱟᱥᱟ ᱠᱟᱱᱟ ᱟᱞᱮᱥᱱ ᱫᱚ᱾
ᱪᱷᱟ ᱪᱷᱟ᱾
ᱟᱱᱱᱟ ᱦᱟᱥᱟ ᱛᱮᱦᱚᱸ ᱵᱷᱟᱜᱤ ᱜᱮ ᱟᱨᱠᱤ ᱚᱲᱟᱜ ᱜᱟᱱᱚᱜ ᱜᱮᱭᱟ ᱟᱞ ᱥᱮᱱ ᱦᱟᱥᱟ ᱛᱮᱜᱮ᱾
ᱦᱮᱸᱜ?
ᱟᱨ ᱱᱤᱛᱚᱜ ᱫᱚ ᱡᱷᱚᱛᱚ ᱯᱟᱠᱟᱭᱮᱫᱼᱟ ᱠᱚ ᱴᱟᱞ ᱮᱭᱪᱵᱮᱥᱴᱟᱨ ᱠᱚ ᱧᱟᱢᱚᱜ ᱠᱟᱱᱟ ᱛᱚ, ᱟ ᱛᱤᱱ ᱜᱛ ᱫᱚ ᱟᱞ ᱥᱮᱱ ᱵᱟᱠᱚ ᱚᱲᱟᱜ ᱜᱮᱭᱟ᱾ ᱴᱤᱱ ᱴᱟᱞᱤ ᱚᱱᱟ ᱠᱚᱛᱮ ᱫᱚ ᱵᱟᱠᱚ ᱚᱲᱟᱜ ᱜᱮᱭᱟ ᱡᱮᱥᱴᱟᱨ ᱛᱮᱜᱮ ᱡᱷᱚᱛᱚ ᱦᱚᱲ ᱫᱟᱞᱚᱵ ᱜᱮᱭᱟ ᱠᱚ᱾
ᱟᱪᱪᱷᱟ᱾
ᱩᱸ ᱟᱨ ᱦᱟᱥᱟ ᱚᱲᱟᱜ ᱨᱮᱦᱚᱸ ᱱᱤᱛᱳᱜ ᱫᱚ ᱢᱟᱱᱮ ᱟᱞᱮ ᱥᱮᱱ ᱫᱚ ᱪᱮᱫ ᱞᱮᱭ ᱢᱮᱥᱮ ᱱᱤᱛᱚᱜ ᱫᱚ ᱵᱩᱥᱩᱵ ᱛᱮᱫᱚ ᱵᱟᱠᱚ ᱫᱟᱞᱚᱵ ᱫᱟ, ᱵᱟᱝᱠᱷᱟᱱ ᱞᱟᱦᱟ ᱛᱮᱫᱚ ᱵᱩᱥᱩᱵ ᱛᱮᱜᱮ ᱱᱤᱛᱚᱜ ᱫᱚ ᱵᱩᱥᱩᱵ ᱛᱮᱫᱚ ᱵᱟᱝ, ᱦᱮᱸ ᱡᱟᱦᱟᱸᱭ ᱚᱱᱠᱟ ᱢᱮᱞᱟ ᱞᱮ ᱠᱟ ᱚᱲᱟᱜ ᱫᱟᱞᱚᱵ ᱠᱟᱫ ᱛᱟᱭᱟ ᱩᱱᱠᱩ ᱫᱚ ᱵᱩᱥᱩᱵ ᱛᱮᱜᱮ ᱠᱚ ᱫᱟᱞᱚᱵᱟ᱾ ᱟᱨ ᱚᱱᱠᱟ ᱛᱟᱦᱮᱸᱱ ᱞᱟᱹᱜᱤᱫ ᱫᱚ ᱵᱩᱥᱩᱵ ᱛᱮᱫᱚ ᱵᱟᱠᱚ ᱫᱟᱞᱚᱵ ᱜᱮᱭᱟ, ᱵᱩᱥᱩᱵ ᱚᱲᱟᱜ ᱨᱮ ᱡᱟᱦᱟᱸ ᱞᱮᱠᱟ ᱮᱸ ᱥᱤᱛᱩᱝ ᱫᱤᱱ ᱨᱮᱭᱟᱲ ᱧᱟᱢᱚᱜᱼᱟ ᱨᱮᱭᱟᱲ ᱵᱩᱡᱷᱟᱹᱜᱼᱟ, ᱦᱩᱸ ᱚᱱᱠᱟ ᱫᱚ ᱟᱫᱚ ᱴᱟᱞᱤ ᱤᱭᱟᱹ ᱮᱰᱵᱮᱥᱴᱟᱨ ᱚᱲᱟᱜ ᱠᱚᱨᱮ ᱴᱤᱱ ᱚᱲᱟᱜ ᱠᱚᱨᱮ ᱥᱮ ᱴᱟᱞᱤ ᱚᱲᱟᱜ ᱠᱚᱨᱮ ᱚᱱᱟ ᱠᱚᱨᱮᱫ ᱫᱚ ᱚᱝᱠᱟ ᱫᱚ ᱵᱟᱭ ᱵᱩᱡᱷᱟᱹᱜ ᱜᱮᱭᱟ, ᱫᱚᱢᱮ ᱜᱚᱨᱚᱢ ᱵᱩᱡᱷᱟᱹᱜᱼᱟ᱾ ᱫᱚᱢᱮ ᱮᱸᱻ ᱤᱭᱟᱹᱜᱼᱟ ᱟᱨᱠᱤ ᱞᱚᱞᱚᱜᱼᱟ᱾
ᱟᱪᱪᱷᱟ ᱞᱤᱧ ᱢᱮᱱᱮᱫ ᱠᱟᱱ ᱛᱟᱦᱮᱸᱜ ᱟᱞᱮ ᱡᱮ ᱟᱵᱚ ᱥᱚᱢᱟᱡᱽ ᱨᱮ ᱵᱚᱞᱮ ᱦᱚᱲ ᱦᱚᱲ ᱟᱵᱚ ᱦᱚᱲ ᱴᱷᱮᱡ ᱚᱱᱮ ᱟᱹᱰᱤ ᱥᱮᱫᱟᱭ ᱫᱚ ᱵᱚᱞᱮ ᱫᱟᱜ ᱫᱚ ᱚᱱᱮ ᱫᱟᱜ ᱟᱜᱩ ᱫᱚ ᱠᱟᱸᱰᱟ ᱠᱚᱛᱮ ᱴᱷᱤᱞᱤ ᱠᱚᱛᱮ, ᱠᱟᱸᱰᱟ ᱠᱚᱛᱮ ᱠᱚ ᱟᱹᱜᱩᱭᱮᱫ ᱠᱟᱱ ᱛᱟᱦᱮᱸᱫ ᱥᱮ, ᱟᱫᱚ ᱚᱱᱟ ᱠᱟᱸᱰᱟ ᱠᱚ, ᱴᱷᱤᱞᱤ ᱠᱚ ᱱᱮᱛᱟᱨ ᱟᱯᱮ ᱥᱮᱫ ᱪᱮᱫ ᱞᱮᱠᱟ ᱚᱱᱟ ᱢᱟ ᱟᱞᱮ ᱥᱮᱫ ᱢᱟ ᱟᱫ ᱪᱟᱵᱟᱭᱮᱱᱟ᱾
ᱟᱞᱮ ᱥᱮᱫ ᱫᱚ ᱴᱷᱤᱞᱤ ᱠᱚᱫᱚ ᱢᱮᱱᱟᱜ ᱜᱮᱭᱟ, ᱴᱷᱤᱞᱤ ᱠᱚᱛᱮ ᱜᱮ ᱫᱟᱜ ᱫᱚᱠᱚ ᱟᱹᱜᱩᱭᱟ᱾ ᱠᱩᱧ ᱠᱚᱨᱮᱱᱟᱜ ᱫᱟᱜ ᱜᱮ ᱟᱞᱮ ᱥᱮᱱ ᱫᱚ ᱦᱮᱸ ᱦᱮᱸ ᱚᱲᱟᱜ ᱨᱮ ᱞᱟᱜᱤᱫ᱾ ᱮᱸ ᱠᱩᱧ ᱠᱩᱧ ᱠᱚ ᱢᱮᱱᱟᱜᱼᱟ ᱛᱚ ᱠᱩᱧ ᱠᱚᱨᱮ ᱫᱟᱜ ᱠᱚ ᱞᱩ ᱠᱟᱛᱮᱫ ᱠᱟᱹᱴᱤᱡ ᱢᱟᱱᱮ, ᱮᱸ ᱡᱟᱞᱛᱮ ᱠᱟᱹᱴᱤᱡ ᱠᱚ ᱤᱭᱟᱹ ᱧᱚᱜᱟ ᱪᱷᱟᱠᱟᱣᱟ
ᱪᱷᱟᱞᱟᱣ ᱟᱠᱚ᱾ ᱦᱮᱸ ᱦᱮᱸ ᱦᱮᱸ᱾
ᱩᱸᱻ, ᱚᱝᱠᱟ ᱠᱟᱛᱮ ᱜᱮᱞᱮ ᱧᱩᱭ ᱜᱮᱭᱟ᱾ ᱟᱨ ᱠᱟᱛᱷᱟ ᱦᱩᱭᱩᱜ ᱠᱟᱱᱟ ᱟᱞᱮ, ᱢᱟᱱᱮ
ᱚᱱᱟ ᱦᱟᱸᱥᱟ ᱠᱟᱰᱟ ᱨᱮ ᱚᱱᱟᱨᱮ ᱦᱚᱲᱢᱚ ᱞᱟᱹᱜᱤᱫ
ᱦᱩᱸ ᱦᱩᱸ, ᱦᱩᱸ ᱠᱟᱛᱷᱟ ᱦᱩᱭᱩᱜ ᱠᱟᱱᱟ ᱵᱤᱨ ᱫᱤᱥᱚᱢ ᱢᱟᱱᱮ ᱟᱞᱮ ᱥᱮᱫ ᱫᱚ ᱵᱤᱨ ᱢᱮᱱᱟᱜᱼᱟ ᱛᱚ ᱵᱤᱨ ᱫᱤᱥᱚᱢ ᱫᱚ ᱵᱤᱨ ᱫᱤᱥᱚᱢ ᱨᱮᱫᱚ ᱢᱟᱱᱮ ᱚᱱᱟ ᱡᱟᱦᱟᱸ ᱠᱚᱞ ᱫᱟᱜ ᱠᱚ ᱵᱟᱠᱚ ᱠᱩ ᱠᱩᱥᱤᱭᱟᱜ ᱜᱮᱭᱟ ᱠᱚᱞ ᱫᱟᱜ ᱢᱟᱱᱮ ᱠᱟᱹᱴᱤᱡ ᱮᱴᱟᱜ ᱨᱚᱠᱚᱢ ᱠᱚ ᱵᱩᱡᱷᱟᱹᱣ ᱜᱮᱭᱟ᱾ ᱦᱩᱸ ᱦᱩᱸ ᱦᱩᱸ᱾ ᱤᱱᱟᱹ ᱠᱷᱟᱛᱤᱨ ᱟᱞᱮ ᱥᱮᱱ ᱫᱚ ᱢᱟᱱᱮ ᱚᱱᱟ ᱠᱩᱧ ᱨᱮᱱᱟᱜ ᱫᱟᱜ ᱜᱮ ᱵᱷᱟᱜᱤ ᱠᱚ ᱵᱩᱡᱷᱟᱹᱣᱟ᱾ ᱚᱱᱟ ᱤᱭᱟᱹ ᱠᱷᱚᱱ ᱫᱚ ᱠᱚᱞ ᱫᱟᱜ ᱠᱷᱚᱱ ᱫᱚ, ᱠᱩᱧ ᱫᱟᱜ ᱜᱮᱠᱚ ᱧᱩᱭᱟ᱾
ᱟᱨ ᱱᱚᱣᱟ